ᱦᱮᱞᱳ
ᱦᱚᱭ ᱥᱟᱹᱜᱩᱱ ᱥᱮᱛᱟᱜ ᱾ ᱦᱳᱭ ᱮᱸ
ᱟᱹᱞᱤᱧᱟᱜ ᱨᱚᱲ ᱵᱮᱥ ᱴᱷᱤᱠ ᱟᱸᱡᱚᱢᱚᱜ ᱠᱟᱱᱟ ᱥᱮ ᱵᱟᱝ?
ᱦᱮᱸ ᱵᱮᱥ ᱴᱷᱤᱠ ᱟᱸᱡᱚᱢᱚᱜ ᱠᱟᱱᱟ ᱾ ᱟᱹᱞᱤᱧᱟᱜ ᱚᱠᱟ ᱞᱮᱠᱟ ᱟᱸᱡᱟᱢᱚᱜ ᱠᱟᱱᱟ?
ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ ᱨᱚᱲ ᱛᱟᱢ ᱾
ᱚ ᱟᱪᱪᱷᱟ ᱦᱳᱭᱛᱚ ᱦᱮᱸ ᱚᱱᱮ ᱚᱱᱟᱜᱮ ᱾ ᱦᱮᱸ ᱡᱚᱦᱟᱨ ᱜᱮ ᱾ ᱯᱳᱭᱞᱳ ᱫᱚ ᱱᱟᱦᱟᱜ ᱢᱮᱱᱟᱞᱤᱧ ᱦᱳᱭ ᱛᱟᱦᱞᱮ ᱪᱮᱫᱟᱹ ᱵᱟᱲᱟ ᱛᱟᱦᱮᱱᱟ ᱱᱤᱛᱚᱜ ᱫᱚ ᱱᱚᱜᱼᱚᱭ ᱢᱮᱱᱫᱚ ᱰᱟᱹᱵᱽᱨᱟᱹᱜ ᱞᱤᱧ ᱦᱮᱡ ᱟᱠᱟᱱᱟ ᱜᱟᱹᱰᱭᱟᱹ ᱛᱮ ᱾ ᱵᱟᱝ ᱵᱟᱝᱜᱮ ᱵᱟᱸᱫ ᱛᱮ ᱾ ᱟᱫᱚ ᱚᱱᱟᱜᱮ ᱾ ᱟᱯᱮ ᱯᱟᱴᱟ ᱫᱚ ᱱᱟᱦᱟᱜ ᱱᱤᱛᱚᱜ ᱫᱚ ᱪᱮᱫ ᱠᱚᱯᱮ ᱪᱤᱠᱟᱹ ᱵᱟᱲᱟᱭᱮᱫᱟ ᱟᱨ ᱟᱵᱮᱱ ᱪᱮᱫ ᱵᱮᱱ ᱪᱤᱠᱟᱹᱭᱮᱫᱟ?
ᱚ ᱟᱞᱤᱧ ᱫᱚ ᱱᱤᱛᱚᱜ ᱫᱚ ᱫᱩᱲᱩᱵ ᱠᱟᱱᱟᱞᱤᱧ ᱱᱚᱜᱼᱚᱭ ᱫᱟᱹᱛᱟᱹᱱᱤ ᱥᱟᱯᱷᱟ ᱦᱩᱭ ᱠᱟᱛᱮᱞᱤᱧ ᱫᱩᱲᱩᱵ ᱟᱠᱟᱱᱟ ᱠᱟᱹᱢᱤ ᱠᱚ ᱥᱮᱱᱚᱜ ᱦᱩᱭᱩᱜᱼᱟ ᱛᱚ ᱾
ᱟᱨ ᱦᱟᱸᱜ ᱠᱷᱟᱱ ᱱᱤᱛᱚᱜ ᱫᱚ ᱨᱚᱦᱚᱭ ᱫᱤᱱ ᱠᱟᱱᱟ ᱪᱟᱥ ᱫᱤᱱ ᱠᱟᱹᱢᱤ ᱢᱟ
ᱦᱳᱭ ᱦᱳᱭ ᱠᱟᱹᱢᱤ ᱢᱟ ᱞᱟᱜᱟᱜ ᱜᱮᱭᱟ ᱾
ᱦᱚᱸ ᱦᱮᱸ ᱦᱮᱸ
ᱢᱮᱱᱫᱚ ᱛᱟᱦᱚᱞᱮ ᱱᱟᱦᱟᱜ ᱮᱸᱜ ᱨᱚᱦᱚᱭ ᱠᱚᱫᱚ ᱱᱟᱦᱟᱜ ᱟᱯᱮ ᱯᱟᱦᱴᱟ ᱫᱚ ᱪᱟᱵᱟ ᱵᱟᱲᱟᱣ ᱠᱟᱱᱟ ᱥᱮ ᱵᱟᱝ?
ᱨᱚᱦᱚᱭ ᱠᱚᱫᱚ ᱦᱟᱸᱜ ᱟᱞᱮ ᱠᱚᱥᱮᱱ ᱫᱚ ᱪᱟᱵᱟ ᱪᱟᱵᱟ ᱞᱮᱠᱟᱜᱮ ᱞᱟᱹᱭ ᱜᱟᱱᱚᱜᱼᱟ ᱟᱨ, ᱢᱤᱫ ᱵᱟᱨ ᱛᱤᱨ ᱨᱚᱦᱚᱭ ᱞᱮᱠᱷᱟᱱ ᱜᱮ ᱪᱟᱵᱟᱼᱟ᱾ ᱚ ᱟᱯᱮ ᱜᱮ ᱚᱠᱟᱞᱮᱠᱟ ᱦᱟᱸᱜ ᱠᱷᱟᱱ?
ᱟᱞᱮ ᱯᱟᱦᱟᱴᱟ ᱫᱚ ᱱᱟᱸᱜ ᱢᱮᱱᱫᱚ ᱮᱸ ᱫᱚᱢᱮ ᱞᱟᱦᱟ ᱠᱷᱚᱱ ᱫᱚ ᱵᱟᱭ ᱫᱟᱜ ᱡᱟᱹᱲᱤᱭᱟ ᱠᱟᱫ ᱛᱮ ᱱᱟᱦᱟᱜ ᱮᱸ ᱵᱟᱹᱫᱽ ᱠᱚᱫᱚ ᱱᱟᱦᱟᱜ ᱟᱹᱣᱨᱤ ᱞᱮ ᱨᱚᱦᱚᱭ ᱪᱟᱵᱟ ᱫᱟᱲᱮᱭᱟᱜᱼᱟ ᱾ ᱟᱫᱚ ᱚᱱᱟᱜᱮ ᱱᱟᱦᱟᱜ ᱫᱟᱜ ᱫᱟᱜ ᱥᱮ ᱵᱟᱭ ᱫᱟᱜ ᱮᱫᱟ ᱫᱟᱜ ᱢᱟᱭ ᱫᱟᱜ ᱵᱟᱲᱟᱭᱮᱫ ᱜᱮ ᱚᱱᱠᱟ ᱡᱟᱹᱯᱩᱫ ᱞᱮᱠᱟᱭ ᱫᱟᱜ ᱮᱫᱟ ᱟᱫᱚ ᱚᱱᱟ ᱫᱟᱜ ᱨᱮᱫᱚ ᱱᱟᱦᱟᱜ ᱵᱟᱹᱫᱽ ᱠᱚ ᱥᱮ ᱜᱩᱴ ᱜᱩᱴᱩ ᱠᱚᱫᱚ ᱱᱟᱦᱟᱸᱜ ᱵᱟᱭ ᱨᱚᱦᱚᱭ ᱚᱜ ᱟᱥᱮ᱾ ᱦᱳᱭ ᱛᱟᱦᱚᱞᱮ ᱮᱸ ᱚᱱᱠᱟ ᱢᱤᱫ ᱴᱮᱱ ᱥᱟᱛᱟᱢ ᱵᱟᱨᱮ ᱛᱮᱜᱮ ᱞᱟᱝ ᱨᱚᱯᱚᱲ ᱞᱮᱱᱠᱷᱟᱱ ᱜᱮ ᱱᱟᱯᱟᱭᱚᱜᱼᱟ ᱦᱮᱸ ᱥᱮ ᱵᱟᱝ? ᱚᱻ ᱟᱫᱚ ᱚᱱᱠᱟ ᱡᱩᱫᱤ ᱟᱵᱮᱱ ᱴᱷᱮᱱ ᱢᱮᱱᱟᱜ ᱠᱷᱟᱱ ᱢᱟ ᱠᱟᱹᱴᱤᱡ ᱞᱟᱹᱭ ᱥᱟᱰᱮ ᱵᱮᱱ?
ᱚᱻ ᱟᱞᱤᱧ ᱢᱟᱞᱤᱧ ᱢᱮᱱᱫᱟ ᱠᱤ ᱡᱮ ᱡᱟᱦᱟᱸ ᱟᱵᱚ ᱥᱟᱶᱛᱟ ᱨᱮᱱᱟᱜ ᱟᱸᱻ ᱯᱚᱨᱚᱵᱽ ᱠᱚ ᱤᱫᱤ ᱠᱟᱛᱮᱜ ᱜᱮ ᱠᱟᱹᱴᱤᱡ ᱨᱚᱯᱚᱲ ᱞᱮᱱᱠᱷᱟᱱ ᱫᱚ ᱱᱟᱯᱟᱭ ᱠᱚᱜ ᱜᱮᱭᱟ᱾
ᱚ ᱟᱪᱪᱷᱟ ᱟᱪᱪᱷᱟ ᱟᱪᱷᱟ ᱚ ᱟ ᱯᱚᱨᱚᱵ ᱵᱟᱝ
ᱦᱳᱭ᱾
ᱮᱸᱻ ᱟᱵᱚ ᱥᱟᱱᱛᱟᱲ ᱥᱟᱶᱛᱟ ᱨᱮᱱᱟᱜ ᱯᱚᱨᱚᱵᱽ ᱞᱮᱠᱟ ᱛᱮᱫᱚ ᱱᱟᱦᱟᱸᱜ ᱡᱩᱫᱤ ᱞᱤᱧ ᱢᱮᱱᱟ᱾ ᱥᱮ ᱥᱩᱫᱤ ᱨᱚᱯᱚᱲ ᱦᱩᱭᱩᱜᱼᱟ ᱢᱮᱱᱫᱚ ᱱᱟᱦᱟᱸᱜ ᱮᱸᱻ ᱟᱵᱚ-ᱟᱜ ᱡᱟᱦᱟᱸ ᱫᱚ ᱟᱹᱨᱤᱪᱟᱹᱞᱤ ᱫᱷᱚᱨᱚᱢ ᱠᱚᱨᱚᱢ ᱢᱮᱱᱟᱜ ᱛᱟᱵᱚᱱ ᱥᱮᱫᱟᱭ ᱦᱟᱯᱲᱟᱢ ᱥᱮ ᱟᱹᱜᱤᱞ ᱦᱟᱯᱲᱟᱢ ᱠᱷᱚᱱ ᱡᱟᱦᱟᱸ ᱠᱚ ᱫᱚᱦᱚ ᱟᱹᱜᱩ ᱠᱟᱫ ᱛᱟᱵᱚᱱᱟ,
ᱦᱳᱸ
ᱚᱱᱟ ᱠᱚᱫᱚ ᱱᱟᱸᱜ ᱦᱩᱭᱩᱜ ᱠᱟᱱ ᱛᱟᱵᱚᱱᱟ, ᱟᱹᱰᱤ ᱞᱮᱠᱟᱱᱟᱜ ᱯᱚᱨᱚᱵᱽ ᱜᱮ ᱢᱮᱱᱟᱜ ᱛᱟᱵᱚᱱᱟ ᱢᱮᱱᱠᱷᱟᱱ ᱮᱸᱻ ᱢᱤᱫᱴᱮᱱ ᱚᱡᱮ ᱞᱮᱠᱟᱛᱮ ᱥᱮ ᱧᱩᱛᱩᱢ ᱞᱮᱠᱟᱛᱮ ᱡᱩᱫᱤ ᱢᱮᱱᱟᱞᱤᱧ ᱚᱱᱟ ᱫᱚ ᱦᱩᱭᱩᱜ ᱠᱟᱱᱟ ᱵᱟ ᱵᱟᱦᱟ ᱥᱚᱦᱚᱨᱟᱭ,
ᱦᱳᱸ
ᱮᱸᱻ ᱠᱟᱨᱟᱢ ᱫᱟᱸᱥᱟᱭ, ᱟᱨᱚ ᱚᱱᱠᱟ ᱟᱭᱢᱟ ᱜᱚᱴᱟᱝ ᱜᱮ ᱟᱵᱚᱣᱟᱜ ᱯᱚᱨᱚᱵᱽ ᱢᱮᱱᱟᱜ ᱛᱟᱵᱚᱱᱟ᱾ ᱡᱟᱦᱟᱸ ᱯᱚᱨᱚᱵᱽ ᱨᱮᱫᱚ ᱟᱵᱚᱣᱟᱜ ᱮᱸᱻ ᱵᱚᱸᱜᱟᱼᱵᱩᱨᱩ ᱥᱟᱶᱛᱮ ᱟᱵᱚ ᱨᱮᱱ ᱯᱮᱲᱟ ᱯᱟᱹᱲᱦᱟᱹ ᱠᱚ ᱚᱱᱟ ᱚᱠᱛᱚ ᱨᱮᱫᱚ ᱵᱚᱱ ᱱᱮᱶᱛᱟ ᱠᱚᱣᱟ ᱦᱮᱸ ᱥᱮ ᱵᱟᱝ?
ᱟᱪᱪᱷᱟ ᱢᱮᱱ ᱠᱮᱫ ᱛᱚᱵᱤᱱ ᱠᱤ ᱡᱮ ᱠᱟᱨᱟᱢ ᱠᱟᱨᱟᱢ ᱫᱚ ᱚᱠᱟ ᱞᱮᱠᱟ ᱠᱚ ᱠᱟᱨᱟᱢ ᱚᱜ ᱜᱮᱭᱟ ᱡᱩᱫᱤ ᱵᱤᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜᱼᱟ ᱠᱟᱨᱚᱱ ᱟᱞᱮ ᱥᱮᱜ ᱢᱟ ᱠᱷᱟᱱ ᱠᱟᱨᱟᱢ ᱦᱚᱸ ᱵᱟᱝᱠᱚ ᱠᱟᱨᱟᱢᱚᱜ ᱵᱟᱝᱞᱤᱧ ᱵᱟᱰᱟᱭᱟ ᱚᱱᱟ ᱛᱮᱦᱚᱸ᱾
ᱚ ᱟᱪᱪᱷᱟ ᱦᱳ ᱢᱟ ᱴᱷᱤᱠ ᱜᱮᱭᱟ ᱮ ᱠᱟᱨᱟᱢ ᱠᱟᱨᱟᱢ ᱫᱚ ᱱᱟᱦᱟᱜ ᱱᱤᱝᱠᱟᱹ ᱞᱮᱠᱟᱛᱮ ᱱᱟᱜ ᱠᱟᱨᱟᱢᱚᱜ ᱟᱵᱚᱱ ᱥᱮᱠᱚ ᱠᱟᱨᱟᱢ ᱟᱹᱜᱩ ᱠᱟᱱᱟ, ᱥᱮᱫᱟᱭ ᱟᱹᱜᱤᱞ ᱦᱟᱯᱲᱟᱢ ᱠᱚ ᱡᱮ ᱵᱟᱝᱢᱟ ᱟᱵᱚᱣᱟᱜ ᱡᱟᱦᱟᱸ ᱱᱤᱭᱟᱹ ᱥᱤᱨᱡᱚᱱ ᱱᱤᱭᱟᱹ ᱥᱚᱱᱚᱛ ᱴᱷᱟᱶ, ᱥᱮ ᱱᱤᱭᱟᱹ ᱞᱟᱹᱭ ᱞᱟᱹᱜᱤᱫ ᱫᱷᱟᱹᱨᱛᱤ ᱥᱮ ᱢᱚᱧᱪᱚ ᱯᱩᱨᱤ ᱱᱤᱭᱟᱹ ᱟᱵᱚᱣᱟᱜ ᱚᱠᱟ ᱞᱮᱠᱟᱛᱮ ᱵᱮᱱᱟᱣ ᱠᱟᱱᱟ ᱚᱠᱟ ᱞᱮᱠᱟᱛᱮ ᱵᱟᱝ ᱵᱮᱱᱟᱣ ᱟᱠᱟᱱᱟ ᱚᱱᱱᱟ ᱞᱮᱠᱟᱛᱮ ᱱᱟᱦᱟᱸᱜ ᱢᱮᱱᱫᱚ ᱠᱟᱨᱟᱢ ᱫᱚ ᱱᱟᱦᱟᱸᱜ ᱠᱚ ᱵᱚᱸᱜᱟ ᱵᱩᱨᱩᱭ ᱛᱟᱵᱚᱱᱟ ᱥᱮᱠᱚ ᱢᱟᱱᱟᱣ ᱟᱹᱜᱩᱭᱮᱫ ᱛᱟᱵᱚᱱᱟ᱾
ᱦᱮ ᱦᱮᱸ᱾
ᱟᱫᱚ ᱚᱱᱟ ᱞᱮᱠᱟᱛᱮᱫᱚ ᱱᱟᱦᱟᱸᱜ ᱢᱮᱱ ᱜᱟᱱᱚᱜᱼᱟ ᱟᱞᱮ ᱯᱟᱦᱴᱟ ᱫᱚ, ᱥᱮᱡ ᱫᱚ ᱱᱟᱦᱟᱸᱜ ᱥᱮᱫᱟᱭ ᱫᱚ ᱥᱟᱛ ᱫᱤᱱ ᱨᱮᱱᱟᱜ ᱠᱚ ᱠᱟᱨᱟᱢᱚᱜ ᱠᱟᱱ ᱛᱟᱦᱮᱱᱟ᱾
ᱚ
ᱢᱟᱱᱮ ᱠᱟᱨᱟᱢ ᱫᱚ ᱱᱟᱦᱟᱸᱜ ᱢᱮᱱ ᱜᱟᱱᱚᱜᱼᱟ ᱼᱼ ᱠᱚᱲᱟ ᱜᱤᱫᱟᱹᱨ ᱫᱚ ᱵᱟᱝᱜᱮ ᱾ ᱱᱤᱭᱟᱹ ᱨᱮᱫᱚ ᱵᱮᱥᱤᱨ ᱵᱷᱟᱜᱽ ᱠᱚ ᱮᱸᱜᱼᱼ ᱡᱩᱲᱟᱹᱣ ᱠᱚ ᱛᱟᱦᱮᱱᱟ ᱠᱩᱲᱤ ᱜᱤᱫᱽᱟᱹᱨ ᱜᱮ ᱾
ᱦᱚᱼᱼ
ᱡᱟᱦᱟᱸ ᱛᱤᱱᱟᱹᱜ ᱩᱢᱮᱨ ᱨᱮᱱ ᱜᱮ ᱠᱩᱲᱤ ᱜᱤᱫᱽᱨᱟᱹ, ᱡᱩᱫᱤ ᱦᱟᱹᱨ ᱡᱩᱫᱤ ᱠᱟᱨᱟᱢ ᱡᱩᱫᱤ ᱦᱟᱹᱨᱟᱭ ᱾ ᱟᱫᱚ ᱱᱩᱠᱩᱣᱟᱜ ᱫᱚ ᱱᱟᱦᱟᱜ ᱢᱮᱱᱫᱚ, ᱮᱸ ᱯᱮ ᱵᱚᱪᱷᱚᱨ ᱨᱮ ᱯᱩᱨᱟᱹᱜ ᱛᱟᱠᱚᱣᱟ ᱱᱟᱦᱟᱜ ᱠᱟᱨᱟᱢ ᱫᱚ ᱾ ᱼᱼ ᱚᱠᱟ ᱞᱮᱠᱟᱨᱮ ᱮᱸ, ᱢᱟᱱᱮ ᱞᱟᱦᱟ ᱛᱮᱫᱚ ᱱᱟᱦᱟᱸᱜ ᱠᱟᱹᱼᱼ ᱥᱟᱛ ᱫᱤᱱ ᱦᱩᱭᱩᱜ ᱠᱟᱱ ᱛᱟᱦᱮᱱᱟ ᱾ ᱟᱫᱚ ᱱᱤᱛᱚᱜ ᱢᱟᱛᱚ ᱦᱩᱰᱤᱧ ᱦᱩᱰᱤᱧ ᱠᱩᱲᱤ ᱜᱤᱫᱽᱨᱟᱹ ᱠᱚᱠᱚ ᱦᱟᱹᱨ ᱵᱟᱲᱟᱭᱮᱫ ᱼᱼ ᱛᱮ ᱚᱱᱟ ᱪᱤᱠᱟ ᱱᱟᱦᱟᱸᱜ ᱢᱮᱱ ᱫᱚ ᱼᱼ ᱮᱸᱴ ᱟᱛᱩ ᱠᱚᱨᱮᱱ ᱢᱟᱡᱷᱤ ᱢᱟᱯᱟᱡᱤ ᱠᱚ, ᱥᱮ ᱚᱱᱠᱟ ᱜᱟᱠᱷᱩᱲᱟᱱ ᱦᱚᱲ ᱠᱚ ᱩᱭᱦᱟᱹᱨ ᱵᱷᱟᱵᱽᱱᱟ ᱼᱼ ᱠᱮᱫᱟ ᱠᱚ, ᱩᱭᱦᱟᱹᱨ ᱵᱷᱟᱵᱽᱱᱟ ᱠᱟᱛᱮᱫ ᱠᱚ ᱧᱮᱞ ᱫᱟ ᱡᱮ, ᱵᱟᱝᱢᱟ ᱱᱩᱠᱩ ᱦᱩᱰᱤᱧ ᱦᱩᱰᱤᱧ ᱜᱤᱫᱽᱨᱟᱹ ᱛᱚ ᱩᱱᱟᱹᱜ ᱫᱤᱱ ᱫᱚᱼᱼ ᱩᱯᱟᱹᱥ ᱨᱮᱫᱚ ᱱᱟᱦᱟᱜ ᱵᱟᱠᱚ ᱛᱟᱦᱮᱸ ᱫᱟᱲᱮᱭᱟᱜᱼᱟ ᱛᱚ ᱾
ᱦᱳᱭ ᱦᱳᱭ ᱛᱟᱦᱞᱮ ᱟᱯᱮ ᱦᱚᱸ ᱯᱮ ᱫᱤᱱ ᱜᱮ ᱩᱯᱟᱹᱥ ᱞᱟᱜᱟᱜᱼᱟ, ᱥᱮ ᱪᱮᱫ ᱞᱮᱠᱟ?
ᱦᱳᱭ ᱦᱳᱭ ᱟᱞᱮ ᱫᱚ ᱦᱟᱸᱜ ᱯᱮ ᱫᱤᱱ ᱜᱮ ᱩᱯᱟᱹᱥ ᱞᱟᱜᱟᱜᱼᱟ᱾
ᱦᱮᱼᱼ
ᱟᱫᱚ ᱚᱱᱟ ᱞᱮᱠᱟᱛᱮ ᱫᱚ ᱱᱟᱦᱟᱜ ᱢᱮᱱᱫᱚ ᱠᱟᱨᱟᱢ ᱫᱚ ᱱᱟᱸᱜ ᱞᱮᱼᱼ ᱵᱚᱸᱜᱟ ᱵᱩᱨᱩᱭ ᱫᱟ ᱾ ᱟᱫᱚᱦᱚᱸ ᱟᱯᱮ ᱯᱟᱦᱴᱟ ᱜᱮ ᱚᱱᱟᱠᱚ ᱚᱠᱟ ᱞᱮᱠᱟ ᱦᱩᱭᱩᱜᱼᱟ ᱪᱮ ᱵᱟᱝ ᱦᱩᱭᱩᱜᱼᱟ ᱚᱱᱟᱜᱮ ᱞᱟᱹᱭ ᱢᱮ?
ᱟᱞᱮ ᱱᱚᱛᱮ ᱫᱚ ᱦᱟᱸᱜ ᱠᱷᱟᱱ ᱠᱟᱨᱟᱢ ᱠᱚᱫᱚ ᱟᱸᱡᱚᱢ ᱫᱚᱞᱤᱧ ᱟᱸᱡᱚᱢ ᱠᱟᱜ ᱜᱮᱭᱟ ᱢᱮᱱᱠᱷᱟᱱᱼᱼ ᱠᱷᱟᱱ ᱠᱟᱨᱟᱢ ᱫᱚ ᱵᱟᱝ ᱦᱩᱭᱩᱜ ᱜᱮᱭᱟ ᱾ ᱵᱟᱝᱞᱤᱧ ᱧᱮᱞ ᱠᱟᱜᱼᱟ ᱟᱨᱠᱤ, ᱮᱴᱟᱜ ᱟᱛᱩ ᱠᱚᱨᱮᱜ ᱫᱚᱼᱼ ᱦᱩᱭᱩᱜ ᱜᱮᱭᱟ, ᱟᱞᱮ ᱫᱚ ᱵᱟᱝ ᱦᱳᱭᱩᱜᱼᱟ ᱾
ᱚ ᱼᱼ ᱟᱫᱚ ᱚᱱᱠᱟᱜᱮᱼᱼ ᱵᱷᱟᱨ ᱵᱷᱮᱜᱟᱨᱟᱜ ᱡᱟᱦᱟᱸ ᱠᱚ ᱦᱳᱭᱛᱳ ᱚᱱᱠᱟᱜᱮ ᱟᱨᱚ ᱡᱟᱸᱦᱟ ᱠᱚ ᱦᱳᱭᱛᱳ ᱥᱟᱸᱜᱷᱟᱲ ᱥᱟᱲᱟᱨᱮ ᱡᱟᱦᱟᱸ ᱛᱤᱱᱟᱹᱜ ᱟᱵᱚᱣᱟᱜ ᱯᱟ ᱯᱚᱨᱚᱵᱽ ᱢᱮᱱᱟᱜ ᱚᱱᱟ ᱚᱱᱟ ᱠᱚ ᱵᱟᱨᱮᱛᱮᱼᱼ ᱫᱚ ᱚᱠᱟ ᱠᱚ ᱦᱩᱭᱩᱜᱼᱟ ᱚᱱᱟ ᱠᱚᱜᱮ ᱠᱟᱹᱴᱤᱡ ᱵᱮᱱ ᱞᱟᱹᱭ ᱥᱟᱰᱮ ᱠᱮᱭᱟ ᱱᱟᱥᱮ ᱫᱷᱟᱨᱟ? ᱟ ᱫᱟᱸᱥᱟᱭ ᱫᱚ ᱦᱩᱭᱩᱜ ᱟᱪᱮ ᱵᱟᱝᱜᱮ?
ᱪᱟᱵᱟᱜ ᱠᱷᱟᱱᱼᱼ ᱵᱟᱝᱼᱟ ᱫᱟᱸᱥᱟᱭ ᱦᱚᱸ ᱵᱟᱝ ᱦᱩᱭᱩᱜ ᱜᱮᱭᱟ ᱾
ᱚ ᱢᱟᱜ ᱢᱚᱸᱬᱮ ᱠᱚᱫᱚ ᱦᱩᱭᱩᱜᱼᱟ ᱡᱟᱹᱱᱤᱡ?
ᱦᱮᱸ ᱢᱟᱜ ᱢᱚᱬᱮ ᱵᱟᱦᱟ ᱠᱚᱫᱚ ᱦᱩᱭᱩᱜ ᱜᱮᱭᱟ, ᱵᱟᱦᱟ ᱥᱚᱦᱨᱟᱭ ᱢᱟᱜ ᱢᱚᱸᱬᱮ ᱚᱱᱟ ᱠᱚᱫᱚ ᱦᱩᱭᱩᱜ ᱜᱮᱭᱟ᱾ ᱢᱮᱱᱠᱷᱟᱱ ᱫᱟᱸᱥᱟᱭ ᱟᱨ ᱱᱚᱣᱟ ᱠᱟᱨᱟᱢ ᱫᱚ ᱵᱟᱝᱜᱮ ᱦᱩᱭᱩᱜ ᱜᱮᱭᱟ ᱾ ᱥᱮ ᱵᱟᱝᱞᱤᱧ ᱧᱮᱞ ᱠᱟᱫᱼᱟ, ᱟᱹᱞᱤᱧ ᱫᱚ ᱦᱟᱜ ᱠᱷᱟᱱ ᱚᱱᱟᱼᱼ
ᱚ ᱟᱪᱪᱷᱟ ᱦᱮᱸ ᱟᱫᱚᱼᱼ ᱚᱱᱠᱟᱜᱮ ᱟᱹᱰᱤ ᱜᱚᱴᱟᱝ ᱟᱵᱚ ᱴᱚᱴᱷᱟ ᱠᱚ ᱢᱮᱱᱟᱜ ᱛᱟᱵᱚᱱᱟ ᱛᱚ, ᱵᱷᱮᱜᱟᱨ ᱵᱷᱮᱜᱟᱨ ᱴᱚᱴᱷᱟ᱾ ᱵᱷᱮᱜᱟᱨ ᱵᱷᱮᱜᱟᱨ ᱴᱚᱴᱷᱟ ᱨᱮᱵᱚᱱ ᱛᱟᱦᱮᱱᱟ ᱦᱮᱸ ᱥᱮ ᱵᱟᱝ?
ᱦᱚᱸᱼᱼ
ᱚᱠᱟ ᱨᱮᱫᱚ ᱠᱟᱹᱴᱤᱡ ᱮᱸᱫᱽ ᱢᱮᱱᱫᱚᱼᱼ ᱟᱞᱮ ᱯᱟᱦᱴᱟ ᱫᱚ ᱱᱤᱭᱟᱹ ᱠᱟᱨᱚᱱ ᱛᱮ ᱱᱤᱛᱚᱜ ᱦᱚᱸᱠᱚ ᱡᱚᱜᱟᱣ ᱡᱚᱛᱚᱱ ᱫᱟᱲᱮᱭ ᱠᱟᱫᱟ ᱾ ᱟᱞᱮ ᱯᱟᱦᱴᱟ ᱫᱚ ᱱᱟᱜ ᱢᱮᱱᱫᱚ ᱚᱞᱚᱜᱼᱼ ᱚᱞᱚᱜ ᱯᱟᱲᱦᱟᱜ ᱥᱮ ᱪᱟᱹᱠᱨᱤ ᱵᱟᱹᱠᱨᱤ ᱦᱚᱲ ᱦᱚᱸ ᱵᱟᱪᱩᱜ ᱠᱚᱛᱮ ᱱᱟᱦᱟᱜ ᱢᱮᱱᱫᱚ ᱱᱚᱜᱼᱱᱟ ᱠᱚᱦᱚᱸ ᱠᱚ ᱡᱚᱜᱟᱣ ᱡᱚᱛᱚᱱ ᱫᱚᱦᱚᱣ ᱠᱟᱜᱼᱟ ᱾ ᱚᱱᱠᱟ ᱟᱫᱚ ᱡᱟᱦᱟᱸ ᱯᱟᱦᱴᱟᱨᱮ ᱩᱸᱦᱼᱼ ᱧᱮᱞᱚᱜᱚᱜ ᱠᱟᱱᱟ ᱡᱮ ᱡᱟᱦᱟᱸᱭ ᱡᱩᱫᱤ ᱠᱚ ᱪᱟᱹᱠᱨᱤ ᱵᱟᱹᱠᱨᱤᱭᱟ ᱟᱫᱚ ᱩᱝᱠᱩ ᱫᱚ ᱪᱤᱠᱟᱹᱜ ᱠᱟᱱᱟ ᱵᱟᱡᱟᱨ ᱥᱟᱦᱟ ᱨᱮᱼᱼ
ᱵᱟᱡᱟᱨ ᱥᱟᱦᱟ ᱨᱮᱠᱚ ᱛᱟᱦᱮᱱ ᱠᱟᱱᱟ ᱦᱳᱭ ᱾
ᱦᱳᱭ ᱦᱳᱭ ᱟᱫᱚ ᱚᱱᱟ ᱪᱤᱠᱟ ᱱᱟᱜ ᱢᱮᱱ ᱫᱚ ᱚᱱᱟ ᱠᱚᱫᱚ ᱫᱚᱢᱮ ᱫᱚ ᱵᱟᱠᱚ ᱜᱩᱨᱩᱛᱛᱚᱣᱟᱜ ᱠᱟᱱ ᱛᱟᱵᱚᱱᱟ ᱾
ᱦᱚᱸ ᱦᱚᱸᱼᱼ
ᱟᱪᱪᱷᱟᱼᱼ ᱱᱚᱜᱼᱚᱭ ᱡᱮ ᱢᱤᱫᱴᱮᱱ ᱱᱤᱭᱚᱱᱟ ᱠᱟᱛᱷᱟ ᱵᱮᱱ ᱞᱟᱹᱭ ᱠᱮᱫᱟ ᱡᱮ ᱟᱯᱮ ᱯᱟᱦᱟ ᱫᱚ ᱦᱟᱜ ᱢᱮᱱᱫᱚ ᱠᱟᱨᱟᱢ ᱥᱮ ᱫᱟᱸᱥᱟᱭ ᱫᱚ ᱵᱟᱭ ᱦᱩᱭᱩᱜᱼᱟ ᱦᱮᱸ ᱥᱮ ᱵᱟᱝ ᱾
ᱦᱮᱸ ᱦᱮᱸ ᱾
ᱟᱫᱚ ᱟᱵᱚ ᱡᱩᱫᱤ ᱱᱚᱜᱼᱚᱝ ᱠᱟᱜᱮ ᱡᱩᱫᱤ ᱮᱸ ᱢᱮᱱᱫᱚᱼᱼ ᱠᱟᱨᱟᱢ ᱫᱟᱸᱥᱟᱭ ᱡᱮᱢᱚᱱ ᱵᱚᱱ ᱦᱤᱲᱤᱧ ᱠᱮᱫᱟ ᱾ ᱵᱚᱱ ᱵᱟᱹᱜᱤ ᱭᱮᱫᱟ ᱦᱮᱸ ᱥᱮ ᱵᱟᱝ ᱱᱚᱜᱼ ᱚᱝᱠᱟ ᱜᱮ ᱡᱩᱫᱤ ᱟᱨᱚᱼᱼ ᱜᱮ ᱟᱨᱚ ᱟᱵᱚᱣᱟᱜ ᱡᱟᱦᱟᱸ ᱫᱚ ᱵᱟᱧᱪᱟᱣ ᱠᱟᱱ ᱛᱟᱵᱚᱱ ᱡᱟᱦᱟᱸ ᱯᱚᱨᱚᱵᱽ ᱠᱷᱚᱱᱟᱜ ᱵᱚᱱ ᱢᱟᱱᱟᱣᱼᱼ ᱦᱟᱛᱟᱣ ᱟᱹᱜᱩᱭᱫᱟ ᱱᱚᱜᱼᱱᱟ ᱠᱚ ᱡᱩᱫᱤ ᱵᱚᱱ ᱦᱤᱲᱤᱧᱟᱸ ᱟᱵᱚᱣᱟᱜ ᱚᱠᱟᱨᱮ ᱪᱟᱞᱟᱜ ᱛᱟᱵᱚᱱᱟ ᱚᱱᱟ ᱠᱟᱹᱴᱤᱡ ᱵᱮᱱ ᱨᱚᱲ ᱥᱟᱰᱮᱭᱟ ᱾
ᱟᱸ ᱱᱚᱣᱟ ᱫᱚ ᱦᱟᱸᱜ ᱠᱷᱟᱱ ᱴᱷᱤᱠ ᱫᱚ ᱵᱟᱝ ᱦᱩᱭᱩᱜᱼᱟ ᱟᱨ ᱡᱚᱛᱚᱴᱟ ᱢᱟᱱᱮ ᱞᱟᱦᱟᱼᱼ ᱠᱷᱚᱱ ᱜᱮᱞᱤᱧ ᱟᱸᱡᱚᱢ ᱠᱟᱫᱟ ᱟᱞᱮᱼᱼ ᱱᱚ ᱱᱚᱰᱮ ᱫᱚ ᱟᱨᱠᱤ ᱟᱞᱮ ᱟᱹᱛᱩ ᱥᱩᱢᱩᱝ ᱨᱮᱜᱮ ᱟᱨᱠᱤ ᱱᱚᱣᱟ ᱫᱚᱼᱼ ᱵᱟᱝ ᱦᱩᱭᱩᱜ ᱜᱮᱭᱟ ᱥᱮ ᱱᱚᱣᱟ ᱟᱞᱮ ᱯᱟᱥᱮ ᱟᱹᱛᱩ ᱠᱚᱨᱮ ᱦᱚᱸ ᱵᱟᱝ ᱦᱩᱭᱩᱜ ᱜᱮᱭᱟ ᱛᱳᱼᱼ ᱦᱟᱸ ᱟᱞᱮ ᱠᱷᱚᱱᱟᱜ ᱠᱟᱹᱴᱤᱡ ᱥᱟᱹᱜᱤᱧ ᱚᱱᱟ ᱠᱚᱨᱮᱜᱮ ᱟᱸᱡᱚᱢ ᱵᱟᱲᱟ ᱦᱩᱭ ᱠᱟᱱᱟ ᱠᱟᱨᱟᱢ ᱠᱚᱫᱚ ᱾
ᱟᱪᱪᱷᱟ ᱟᱪᱪᱷᱟ ᱾
ᱦᱳᱭ ᱾
ᱦᱳᱭ ᱟᱫᱚ ᱵᱟᱝᱜᱮ ᱢᱮᱱᱫᱟᱞᱤᱧ ᱱᱚᱜᱼᱱᱟ ᱠᱚ ᱡᱩᱫᱤ ᱵᱚᱱ ᱵᱟᱹᱜᱤᱭᱟᱜᱼᱟ ᱢᱮᱱᱫᱚᱼᱼ ᱥᱟᱱᱛᱟᱲ ᱥᱟᱶᱛᱟ ᱞᱮᱠᱟ ᱛᱮ ᱡᱩᱫᱤ ᱱᱤᱭᱟᱹ ᱠᱚ ᱡᱩᱫᱤ ᱵᱟᱹᱜᱤ ᱦᱩᱭᱩᱜᱼᱟ ᱛᱟᱦᱞᱮ ᱚᱱᱟ ᱫᱚ ᱚᱠᱟ ᱞᱮᱠᱟ? ᱢᱮᱱᱫᱚ ᱟᱵᱚᱣᱟᱜ ᱡᱟᱦᱟᱸ ᱢᱤᱫᱴᱮᱱ ᱟᱵᱚᱣᱟᱜ ᱫᱚ ᱡᱟᱦᱟᱱᱟᱜ ᱵᱟᱝ ᱡᱟᱦᱟᱱᱟᱜ ᱢᱤᱫᱴᱮᱱ ᱠᱟᱹᱢᱤ ᱢᱮᱱᱟᱜ ᱛᱟᱵᱚᱱᱟ ᱚᱱᱟ ᱛᱮᱜᱮ ᱪᱚ ᱟᱵᱚᱣᱟᱜ ᱩᱯᱨᱩᱢ ᱢᱮᱱᱟᱜᱼᱟ ᱥᱮ?
ᱦᱩᱸ᱾
ᱟᱫᱚ ᱱᱤᱭᱟᱹ ᱡᱩᱫᱤ ᱵᱚᱱ ᱵᱟᱹᱜᱤᱭᱟᱜᱼᱟ ᱱᱚᱜᱼᱚ ᱱᱚᱣᱟ ᱠᱚ ᱡᱩᱫᱤ ᱵᱚᱱ ᱦᱤᱲᱤᱧᱟ ᱛᱤᱱᱟᱹᱜ ᱜᱟᱱ ᱱᱟᱯᱟᱭᱚᱜᱼᱟ ᱥᱮ ᱵᱮ ᱵᱟᱹᱲᱤᱡᱚᱜᱼᱟ ᱚᱱᱟ ᱠᱟᱴᱤᱡ ᱾
ᱚ ᱱᱚᱶᱟ ᱠᱚ ᱦᱤᱲᱤᱧ ᱫᱚ ᱴᱷᱤᱠ ᱫᱚ ᱵᱟᱝ ᱦᱩᱭᱩᱜ ᱜᱮᱭᱟ᱾ ᱟᱫᱚ ᱢᱮᱱᱠᱷᱟᱱ ᱡᱟᱦᱟᱸ ᱟᱛᱳ ᱨᱮ ᱡᱩᱫᱤ ᱵᱟᱝ ᱠᱚ ᱠᱚᱨᱟᱣᱟ ᱛᱚ ᱚᱸᱰᱮ ᱫᱚ ᱠᱚᱨᱟᱣ ᱛᱮᱱᱟᱜ ᱪᱮᱫ ᱦᱚᱸ ᱵᱟᱱᱩᱜᱼᱟ ᱥᱮ᱾
ᱦᱳᱭ ᱦᱳᱭ ᱵᱟᱱᱩᱜᱼᱟ᱾
ᱦᱳᱭ ᱾
ᱮᱸᱫ ᱟᱹᱞᱤᱧ ᱫᱚ ᱱᱟᱦᱟᱜ ᱡᱟᱜᱮ ᱡᱟᱦᱟ‌ ᱛᱤᱱᱟᱹᱜ ᱜᱮ ᱱᱤᱭᱟᱹ ᱵᱟᱨᱮ ᱛᱮᱵᱮᱱ ᱨᱚᱲ ᱠᱮᱫᱟ᱾ ᱢᱮᱱᱠᱷᱟᱱ ᱟᱹᱞᱤᱧᱟᱜ ᱡᱟᱦᱟ ᱱᱟᱦᱟᱜ ᱪᱤᱱᱛᱟᱹ ᱵᱷᱟᱵᱱᱟ ᱮ ᱢᱚᱱᱮ ᱨᱮᱱᱟᱜᱼᱮ ᱞᱟᱹᱭᱮᱫ ᱛᱟᱹᱞᱤᱧᱟ ᱦᱳᱭᱥᱮ
ᱚᱱᱟ ᱞᱮᱠᱟ ᱛᱮᱫᱚ ᱱᱟᱦᱟᱜ ᱢᱮᱱ ᱜᱟᱱᱚᱜᱼᱟ ᱟᱵᱚᱨᱮᱱ ᱯᱚᱱᱰᱤᱛ ᱨᱚᱜᱷᱩᱱᱟᱛᱷ ᱢᱩᱨᱢᱩ ᱥᱮ ᱥᱟᱹᱫᱷᱩ ᱨᱟᱢᱪᱟᱸᱫᱽ ᱢᱩᱨᱢᱩ ᱜᱚᱢᱠᱮ ᱢᱤᱫᱴᱮᱱ ᱠᱟᱛᱷᱟᱭ ᱞᱟᱹᱭ ᱞᱮᱫᱟ ᱨᱚᱲᱮᱢ ᱟᱫ ᱞᱮᱨᱮ ᱮᱱ ᱚᱞᱮᱢ ᱟᱫ ᱨᱮ ᱵᱟ ᱚᱞᱮᱢ ᱨᱚᱲᱮᱢ ᱟᱫ ᱞᱮᱨᱮ ᱚᱞᱮᱢ ᱟᱫᱟ᱾ ᱦᱳᱭ ᱦᱳᱭ ᱟᱨ ᱚᱱᱟ ᱚᱞ
ᱫᱷᱚᱨᱚᱢᱮᱢ ᱟᱫ ᱞᱮᱠᱷᱟᱱ ᱟᱢ ᱦᱚᱢ ᱟᱫ ᱾
ᱦᱳᱭ ᱦᱳᱭ ᱟᱫᱚ ᱚᱱᱦᱟ ᱞᱮᱠᱟᱛᱮ ᱦᱮ ᱮᱸ ᱠᱟᱛᱷᱟᱨᱮ ᱢᱤᱫᱴᱮᱱ ᱚᱡᱮ ᱞᱮᱠᱟᱛᱮ ᱢᱮᱱ ᱜᱟᱱᱚᱜᱼᱟ ᱾ ᱮᱫ ᱱᱚᱜᱱᱟ ᱠᱚᱦᱚᱸ ᱡᱩᱫᱤ ᱢᱤᱫᱴᱮᱱ ᱢᱤᱫᱴᱮᱱ ᱡᱤᱱᱤᱥ ᱡᱩᱫᱤ ᱟᱵᱚ ᱡᱩᱫᱤ ᱟᱵᱚᱣᱟᱜ ᱥᱟᱱᱛᱟᱲ ᱥᱟᱶᱛᱟ ᱞᱮᱠᱟᱛᱮ ᱡᱩᱫᱤ ᱢᱟᱞᱚᱴ ᱪᱟᱞᱟᱜ ᱛᱟᱵᱚᱱᱟ ᱛᱟᱦᱚᱞᱮ ᱢᱤᱫ ᱫᱤᱱ ᱟᱵᱚ ᱧᱮᱞᱚᱜᱚᱜᱼᱟ ᱟᱵᱚᱣᱟᱜ ᱢᱤᱫᱴᱮᱱ ᱩᱯᱨᱩᱢ ᱵᱟᱭ ᱛᱟᱦᱮᱱᱟ᱾
ᱦᱚᱸ ᱚᱱᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ ᱦᱟᱜ᱾
ᱦᱳᱭ ᱦᱳᱭ ᱟᱫᱚ ᱮᱫ ᱚᱱᱟ ᱠᱟᱛᱷᱟ ᱫᱚ ᱵᱟᱹᱞᱤᱧ ᱞᱟᱹᱭᱮᱫᱟ ᱡᱮ ᱵᱟᱵᱚᱱ ᱢᱟᱱᱟᱣ ᱵᱟᱛᱟᱣᱟ ᱥᱮᱵᱚᱱ ᱢᱟᱱᱟᱣ ᱵᱟᱛᱟᱣᱟ ᱢᱮᱱᱠᱷᱟᱱ ᱟᱵᱚᱣᱟᱜ ᱢᱮᱱᱠᱷᱟᱱ, ᱮᱜ ᱪᱮᱫ ᱞᱮᱠᱟ᱾ ᱡᱤᱭᱚᱱ ᱫᱚ ᱠᱷᱟᱸᱰᱟᱜ ᱛᱟᱵᱚᱱᱟ᱾ ᱢᱮᱱᱠᱷᱟᱱ ᱚᱱᱮ ᱢᱤᱫᱴᱮᱱ ᱡᱤᱱᱤᱥ ᱠᱟᱱᱟ᱾ ᱮᱸᱻ᱾ ᱢᱟᱹᱱᱢᱤ ᱡᱤᱭᱚᱱ ᱫᱚ ᱪᱮᱫ ᱦᱚᱸ ᱵᱟᱹᱱᱩᱜ-ᱟ ᱦᱳᱭ ᱥᱮ᱾
ᱦᱚᱸ ᱦᱮᱸ᱾
ᱢᱮᱱᱠᱷᱟᱱ ᱢᱟᱹᱱᱢᱤ ᱡᱤᱭᱚᱱ ᱨᱮᱱᱟᱜ, ᱡᱟᱦᱟᱸᱭ ᱢᱟᱹᱱᱢᱤ᱾ ᱠᱟᱹᱢᱤ ᱠᱟᱜ-ᱟᱭ ᱟᱭᱟᱜ ᱠᱟᱹᱢᱤ ᱠᱚ ᱛᱟᱞᱟᱛᱮ ᱠᱤᱱᱛᱩ ᱟᱭᱟᱜ ᱱᱤᱭᱟᱹ ᱫᱤᱥᱚᱢ ᱨᱮ ᱟᱭᱟᱜ ᱢᱤᱫᱴᱮᱱ ᱮᱫᱻ ᱢᱚᱱᱮ ᱨᱮ᱾ ᱠᱷᱚᱫᱟ ᱞᱮᱠᱟ ᱱᱩᱠᱩ, ᱢᱟᱱᱮ ᱢᱟᱹᱱᱢᱤ ᱴᱷᱮᱱ ᱛᱟᱦᱮᱸᱱᱟ᱾ ᱟᱫᱚ ᱱᱚᱜ-ᱚ ᱱᱟ ᱜᱮ ᱡᱩᱫᱤ ᱟᱵᱚ ᱡᱩᱫᱤ ᱱᱤᱭᱟᱹ ᱠᱚᱵᱚᱱ ᱦᱤᱲᱤᱧ ᱤᱫᱤ ᱠᱟᱜ-ᱟ ᱛᱟᱦᱚᱸᱞᱮ ᱟᱵᱚᱣᱟᱜ ᱢᱤᱫᱴᱮᱱ ᱟᱹᱵᱤᱱ ᱫᱚ ᱟᱹᱰᱤ ᱢᱤᱫᱴᱮᱱ ᱵᱟᱹᱲᱤᱡ ᱰᱟᱦᱟᱨ ᱥᱮᱫ
ᱦᱚᱸ ᱦᱚᱸ, ᱦᱮᱛᱳᱜ ᱡᱩᱫᱤ ᱟᱵᱚ᱾ ᱦᱤᱛᱚᱜ ᱡᱩᱫᱤ ᱚᱱᱟ ᱵᱚ ᱟᱵᱚ ᱵᱚᱱ ᱦᱤᱲᱤᱧᱟ ᱛᱚ, ᱡᱟᱭ ᱦᱟᱸᱜ ᱠᱷᱟᱱ᱾ ᱯᱚᱨᱮᱫ ᱨᱮᱱ ᱜᱤᱫᱽᱨᱟᱹ ᱠᱚ ᱦᱟᱸᱜ ᱠᱷᱟᱱ ᱟᱵᱚ ᱠᱚᱨᱮᱱ ᱜᱮ ᱦᱟᱸᱜ ᱩᱱ ᱥᱚᱢᱚᱭ ᱫᱚ᱾ ᱛᱚ ᱩᱱᱥᱩᱢᱚᱭ ᱫᱚ ᱦᱟᱸᱜ ᱠᱷᱟᱱ ᱩᱱᱠᱩ ᱠᱚᱦᱚᱸ ᱛᱚ ᱱᱚᱣᱟ ᱫᱚ ᱦᱟᱸᱜ ᱵᱟᱝᱠᱚ ᱠᱚᱨᱟᱣᱟ᱾
ᱮᱠᱫᱚᱢ ᱮᱠᱫᱚᱢ᱾
ᱢᱟᱱᱮ ᱛᱟᱭᱚᱢ ᱛᱮᱫᱚ ᱩᱱ ᱫᱚ ᱦᱤᱲᱤᱧ ᱪᱟᱵᱟᱜ-ᱟ ᱦᱟᱸᱜ᱾ ᱦᱤᱛᱳᱜ ᱡᱩᱫᱤ ᱟᱵᱚ ᱵᱤᱫᱽᱫᱟᱹᱞ ᱨᱮᱜᱮ ᱱᱚᱝᱠᱟ ᱦᱩᱭᱩᱜ-ᱟ ᱦᱟᱸᱜ᱾
ᱦᱳᱭ᱾
ᱦᱩᱸ᱾
ᱟᱫᱚ᱾ ᱟᱫᱚ ᱚᱱᱮ ᱚᱱᱟᱜᱮ ᱢᱮᱱᱫᱚ ᱮᱸᱫ ᱟᱵᱚ ᱠᱚ ᱡᱩᱫᱤ ᱱᱟᱦᱟᱸᱜ ᱡᱟᱦᱟᱸ ᱠᱟᱛᱷᱟ ᱵᱮᱱ ᱞᱟᱹᱭ ᱠᱮᱫ ᱞᱮᱠᱟ᱾ ᱟᱵᱚ ᱠᱚ ᱡᱩᱫᱤ ᱱᱤᱭᱟᱹ ᱠᱚ ᱡᱩᱫᱤ ᱠᱟᱹᱴᱤᱡ ᱵᱟᱵᱚᱱ ᱢᱮᱫ ᱞᱩ ᱛᱩᱨᱟᱜ-ᱟ ᱦᱳᱭ ᱥᱮ
ᱦᱩᱸ ᱦᱩᱸ
ᱟᱫᱚ ᱪᱤᱠᱟᱹᱜ-ᱟ ᱢᱤᱫ ᱫᱤᱱ᱾ ᱮᱸᱫ ᱟᱵᱚ ᱥᱟᱣᱛᱟᱲ ᱥᱟᱶᱛᱟᱨᱮ ᱱᱤᱝᱠᱟᱹ ᱜᱤᱫᱽᱨᱟᱹ ᱠᱚ ᱧᱮᱞᱚᱜᱚᱜ ᱠᱟᱱᱟ ᱡᱮ ᱵᱟᱝᱢᱟ ᱟᱵᱚ ᱵᱮᱥᱤᱨ ᱵᱷᱟᱜᱽ ᱜᱮ ᱱᱤᱝᱠᱟᱹ ᱧᱮᱞᱚᱜᱚᱜ-ᱟ ᱧᱮᱞ ᱠᱟᱛᱮᱫ ᱜᱮᱵᱚᱱ ᱥᱮᱬᱟᱭᱟ᱾
ᱦᱩᱸ ᱾
ᱮᱸᱜ ᱟᱹᱰᱤ ᱜᱚᱴᱟᱝ ᱟᱹᱞᱤᱧ ᱦᱚᱸᱞᱤᱧ ᱞᱚᱠᱠᱷᱚ ᱵᱤᱰᱟᱹᱣ ᱟᱠᱟᱫᱟ᱾ ᱮᱸᱜ ᱢᱮᱱᱫᱚ ᱡᱟᱦᱟᱸᱭ ᱱᱟᱜ ᱵᱤᱫᱽᱫᱟᱹᱜᱟᱲ ᱦᱚᱸ ᱢᱟ ᱞᱟᱹᱭ ᱵᱮᱱ
ᱦᱚᱸ ᱞᱟᱹᱭ ᱵᱤᱱ ᱢᱟ ᱟᱸᱡᱚᱢ ᱫᱟᱹᱞᱤᱧ
ᱚ ᱢᱮᱱᱫᱟᱞᱤᱧ ᱦᱚᱭᱛᱚ ᱡᱟᱸᱦᱟᱭ ᱱᱟᱦᱟᱸᱜ ᱵᱤᱫᱽᱫᱟᱹᱜᱟᱲ ᱥᱮ ᱤᱛᱩᱱ ᱟᱥᱲᱟ ᱨᱮ ᱡᱟᱦᱟᱸᱭ ᱦᱳᱭᱛᱚ ᱵᱟᱭᱨᱮ ᱨᱮ ᱛᱟᱦᱮᱸ ᱦᱮᱣᱟᱣ ᱟᱠᱟᱱᱟᱭ ᱥᱮ ᱮ, ᱩᱱᱤ ᱴᱷᱮᱱ ᱫᱚ ᱱᱟᱜ ᱫᱚᱢᱮ ᱮᱠᱴᱟ ᱢᱤᱫᱴᱮᱱ ᱮᱸᱫ ᱢᱮᱱᱫᱚ ᱥᱚᱢᱟᱡᱽ ᱟᱪᱟᱨ ᱵᱮᱣᱦᱟᱨ ᱞᱮᱠᱟᱛᱮ ᱫᱚ ᱦᱟᱸᱜ ᱫᱚᱢᱮ ᱮᱠᱴᱟ ᱫᱚ ᱵᱟᱲᱟᱭ ᱫᱚ ᱵᱟᱪ
ᱯᱟᱭ ᱫᱚ ᱦᱳᱭ ᱦᱳᱭ ᱦᱳᱭ
ᱟᱨ ᱢᱮᱱᱠᱷᱟᱱ, ᱡᱟᱦᱟᱸᱭ ᱱᱟᱜ ᱟᱛᱳ ᱚᱲᱟᱜ ᱨᱮᱱᱤᱡ᱾
ᱟᱛᱳ ᱚᱲᱟᱜ ᱨᱮᱱ ᱜᱤᱫᱽᱨᱟᱹ ᱫᱚ ᱩᱱᱠᱩ ᱫᱚ ᱟᱹᱰᱤ ᱡᱳᱨ ᱜᱮ ᱚᱱᱟ ᱨᱮᱱᱟᱜ ᱫᱚᱠᱚ ᱵᱟᱰᱟᱭ ᱜᱮᱭᱟ᱾ ᱚᱠᱟᱞᱮᱠᱟ ᱚᱠᱚᱭ ᱥᱟᱞᱟᱜ ᱟᱪᱟᱨ ᱵᱮᱵᱚᱦᱟᱨ ᱠᱚᱨᱟᱣ ᱦᱳᱭᱩᱜ-ᱟ ᱢᱮᱱᱛᱮ ᱦᱟᱸᱜ
ᱦᱳᱭ ᱦᱳᱭ ᱦᱳᱭ ᱦᱳᱭ᱾
ᱢᱟᱥᱮ ᱚᱠᱚᱭ ᱥᱚᱱᱢᱟᱱ ᱟᱛ ᱛᱮ ᱨᱚᱲ ᱟᱠᱚ ᱦᱩᱭᱩᱜ-ᱟ ᱚᱱᱟ ᱠᱚᱦᱚᱸ ᱡᱚᱛᱚ ᱠᱚ ᱵᱟᱰᱟᱭ ᱜᱮᱭᱟ ᱠᱚ᱾ ᱟᱨ ᱡᱟᱦᱟᱸᱭ ᱨᱮᱠᱪᱟᱨ ᱨᱮᱠᱚ ᱛᱟᱦᱮᱸᱱᱟ ᱩᱱᱠᱩ ᱫᱚ ᱚᱱᱟ ᱠᱚᱫᱚ ᱦᱟᱸᱜ ᱠᱷᱟᱱ ᱩᱱᱟᱹᱜ ᱴᱟ ᱫᱚ ᱵᱟᱝᱠᱚ ᱵᱟᱰᱟᱭᱟ ᱾
ᱮᱠᱫᱚᱢ ᱮᱠᱫᱚᱢ ᱮᱠᱫᱚᱢ᱾
ᱦᱳᱭ᱾
ᱟᱫᱚ ᱚᱱᱮ ᱚᱱᱟᱜᱮ, ᱢᱮᱱᱫᱚ ᱱᱟᱦᱟᱸᱜ ᱮᱸᱫ ᱚᱜ ᱯᱟᱲᱦᱟᱣ ᱨᱮᱱᱟᱜ ᱫᱚ ᱢᱤᱫᱴᱮᱱ ᱢᱩᱪᱟᱹᱫ ᱵᱟᱪᱩᱜ ᱟᱹᱱᱤᱡ ᱦᱮᱸ ᱥᱮ ᱵᱟᱝ?
ᱦᱚᱸ ᱦᱚ ᱾‌
ᱟᱫᱚ ᱡᱟᱦᱟᱸ ᱜᱮ ᱡᱟᱦᱟᱸ ᱛᱤᱱᱟᱹᱜ ᱵᱚᱱ ᱚᱞ ᱯᱟᱲᱦᱟᱣ ᱮᱫ ᱨᱮᱦᱚᱸ ᱡᱟᱦᱟᱸ ᱞᱮᱠᱟ ᱜᱮᱵᱚᱱ ᱚᱞ ᱯᱟᱲᱦᱟᱣᱮᱫ ᱨᱮᱦᱚᱸ ᱮᱸᱫ ᱢᱮᱱᱫᱚ ᱮᱸᱫ ᱟᱵᱚᱣᱟᱜ ᱟᱭᱳ ᱟᱲᱟᱝ ᱛᱮᱵᱚᱱ ᱯᱟᱲᱦᱟᱜ ᱟᱨ ᱵᱟᱵᱚᱱ ᱯᱟᱲᱦᱟᱜ ᱱᱤᱦᱟᱹᱛᱤ ᱠᱤᱱᱛᱩ ᱥᱮᱬᱟ ᱫᱚ ᱱᱤᱦᱟᱹᱛᱤ ᱞᱟᱹᱠᱛᱤ ᱫᱚᱦᱚ ᱞᱟᱜᱟᱣ ᱵᱚᱱᱟ ᱦᱳᱭ ᱾ ᱟᱵᱚ ᱫᱚ ᱵᱷᱮᱜᱟᱨ ᱵᱷᱮᱜᱟᱨ ᱦᱩᱭ ᱛᱚ ᱥᱟᱛᱟᱢ ᱟᱛᱮᱫ ᱵᱚᱱ ᱯᱟᱲᱦᱟᱜ ᱢᱟᱥᱮ ᱚᱥᱩᱵᱤᱫᱷᱟ ᱵᱟᱹᱪᱩᱜ ᱟᱹᱱᱤᱡ ᱾ ᱢᱮᱱᱠᱷᱟᱱ ᱟᱵᱚᱣᱟᱜ ᱟᱸᱦᱟᱜ ᱟᱭᱳ ᱟᱲᱟᱝ ᱡᱟᱦᱟᱸ ᱢᱤᱫᱴᱮᱱ ᱥᱟᱛᱟᱢ ᱢᱮᱱᱟᱜ ᱛᱟᱵᱚᱱᱟ ᱥᱟᱱᱛᱟᱲᱤ ᱨᱚᱲ ᱪᱮᱫ ᱚᱞ ᱟᱵᱚᱣᱟᱜ ᱫᱚ ᱥᱟᱱᱟᱢᱟᱜ ᱜᱮ ᱵᱷᱮᱜᱟᱨ ᱧᱚᱜ ᱜᱮᱛᱟᱵᱚᱱᱟ ᱾
ᱦᱩᱸ ᱾
ᱢᱮᱱᱠᱷᱟᱱ ᱡᱟᱦᱟᱸᱭ ᱡᱩᱫᱤ ᱢᱤᱫ ᱫᱷᱟᱣ ᱡᱩᱫᱤ ᱟᱴᱠᱟᱨᱟᱭ ᱩᱱᱤ ᱦᱚᱸ ᱱᱤᱦᱟᱹᱛᱤ ᱢᱤᱫᱮᱱ ᱢᱚᱱᱮᱨᱮ ᱢᱤᱫᱴᱮᱱ ᱨᱟᱹᱥᱠᱟᱹ ᱥᱮ ᱟᱸᱜᱚᱪ ᱦᱮᱡ ᱟᱭᱟ ᱾ ᱦᱳᱭ ᱟᱫᱚ ᱡᱟᱠ ᱱᱚᱜᱼᱚ ᱱᱚᱝᱠᱟ ᱜᱮ ᱢᱮᱱᱫᱚ ᱱᱚᱜᱼ ᱱᱟ ᱠᱚ ᱫᱤᱥᱟᱹ ᱦᱩᱫᱤᱥ ᱮᱸ ᱫᱚᱦᱚ ᱵᱟᱲᱟ ᱠᱟᱛᱮᱫ ᱵᱚᱱ ᱠᱟᱹᱢᱤ ᱞᱮᱠᱷᱟᱱ ᱟᱹᱰᱤ ᱜᱮ ᱱᱟᱯᱟᱭᱚᱜ ᱠᱚᱜ, ᱱᱟᱯᱟᱭ ᱠᱚᱜ ᱛᱟᱵᱚᱱᱟ ᱾ ᱦᱳᱭ ᱥᱮ ᱟᱫᱚ ᱚᱱᱮ ᱚᱱᱟᱜᱮ ᱮᱸᱫ ᱢᱮᱱᱫᱚ ᱛᱟᱦᱞᱮ ᱪᱮᱫ ᱞᱤᱧ ᱞᱟᱹᱭᱟ ᱢᱟ ᱛᱟᱦᱞᱮ ᱱᱤᱭᱟᱹ ᱨᱚᱯᱚᱲ ᱥᱮ ᱜᱟᱞᱢᱟᱨᱟᱣ ᱫᱚ ᱱᱚᱰᱮ ᱜᱮᱞᱟᱝ ᱢᱩᱪᱟᱹᱫᱟ ᱥᱮ ᱪᱮᱫ?
ᱦᱚᱸ ᱦᱚᱸ ᱟᱸ ᱚᱠᱛᱚ ᱠᱚᱦᱚᱸ ᱢᱟ ᱟᱹᱰᱤ ᱜᱟᱱ ᱜᱮ ᱢᱩᱪᱟᱹᱫ ᱥᱮᱫ ᱜᱮ ᱦᱮᱡ ᱦᱩᱭᱩᱜᱚᱜ ᱠᱟᱱᱟ ᱾ ᱱᱤᱛᱚᱜ ᱫᱚ ᱟᱨᱚ ᱠᱤᱪᱷᱩ ᱠᱟᱛᱷᱟ ᱫᱚ ᱦᱟᱸᱜ ᱵᱟᱹᱠᱤ ᱛᱟᱦᱮᱱ ᱜᱮᱭᱟ ᱚᱱᱟ ᱫᱚ
ᱦᱳᱭ ᱵᱟᱹᱠᱤ ᱛᱟᱦᱮᱱ ᱜᱮᱭᱟ ᱟᱨᱚ ᱨᱚᱯᱚᱲ ᱦᱩᱭᱩᱜᱼᱟ ᱦᱳᱭ᱾ ᱢᱟ ᱡᱚᱦᱟᱨ ᱜᱮ᱾
ᱦᱮᱸ ᱢᱟ ᱡᱚᱦᱟᱨ ᱜᱮ ᱾